ᱦᱮᱸ ᱦᱮᱸ ᱦᱮᱞᱳ
ᱦᱮᱸ ᱡᱚᱦᱟᱨ ᱜᱮ
ᱦᱳᱭ ᱡᱚᱦᱟᱨ ᱜᱮᱺ
ᱦᱩᱸ ᱟᱫᱚ ᱪᱮᱫ ᱠᱚᱵᱧ ᱪᱤᱠᱟᱹ ᱵᱟᱲᱟᱭᱮᱫᱟ?
ᱚᱲᱟᱜ ᱨᱮᱜᱮ ᱢᱮᱱᱟᱜ ᱟᱠᱟᱫ ᱞᱤᱧᱟᱹ ᱱᱤᱛᱚᱜ ᱫᱚ᱾
ᱦᱮᱸ ᱛᱤᱧ ᱞᱮᱫᱟ ᱟᱯᱚᱱ ᱛᱮ ᱚᱱᱠᱟ ᱪᱟᱥ ᱠᱟᱹᱢᱤ ᱠᱚ ᱛᱤᱱᱟᱹᱝ? ᱦᱩᱸ ᱥᱟᱺᱜᱤᱧ ᱠᱮᱫᱮᱫᱟ ᱯᱮ?
ᱪᱟᱥ ᱠᱟᱹᱢᱤ ᱫᱚ ᱮᱦᱚᱵ ᱵᱟᱲᱟ ᱟᱠᱟᱫᱟᱞᱮ ᱦᱟᱸᱜ᱾
ᱦᱮᱸ ᱩᱸ ᱡᱚᱛᱚ ᱦᱚᱲ ᱠᱚᱜᱮᱯᱮ ᱮᱚᱜ ᱵᱟᱲᱟ ᱠᱟᱜᱼᱟ ᱥᱮ ᱟᱯᱮ ᱜᱤᱯᱮ ᱞᱟᱦᱟ ᱠᱟᱱᱟ?
ᱵᱟᱝᱜᱮ ᱟᱛᱳ ᱨᱮᱱ ᱡᱚᱛᱚ ᱦᱚᱲ ᱠᱚᱜᱮ ᱦᱟᱸᱜ ᱱᱚᱜᱼᱚᱭ ᱱᱤᱭᱟᱹ ᱵᱟᱨᱮ ᱫᱟᱜ ᱠᱮᱫᱟᱭ᱾ ᱛᱚ ᱟᱫᱚ ᱚᱱᱟ ᱫᱟᱜ ᱨᱮᱦ ᱡᱚᱛᱚ ᱦᱚᱲᱟᱜ ᱜᱮ ᱫᱟᱜ ᱟᱠᱟᱱᱟ ᱠᱷᱮᱛ ᱠᱚ᱾
ᱦᱮᱸ ᱦᱮᱸ ᱟᱫᱚ ᱟᱹᱵᱤᱱ ᱫᱚ ᱦᱮᱸ ᱟᱞᱮ ᱥᱮᱱ ᱦᱚᱸ ᱦᱚᱜᱚᱭ ᱪᱟᱥ ᱦᱟᱸᱜ ᱮᱛᱚᱦᱚᱵ ᱵᱟᱲᱟ ᱦᱩᱭ ᱟᱠᱟᱱᱟ ᱟᱫᱚ ᱦᱟᱸᱜ ᱪᱷᱩᱴᱟᱹᱣ ᱵᱟᱲᱟ ᱦᱩᱭ ᱠᱟᱱᱟ ᱪᱟᱥ ᱠᱟᱹᱢᱤ ᱨᱮᱜᱮ ᱦᱟᱸᱜ᱾ᱟᱸᱻ ᱟᱞᱮ ᱱᱚᱱᱛᱮ ᱱᱚᱣᱟ ᱴᱨᱟᱠᱴᱚᱨ ᱠᱚᱛᱮ ᱦᱚᱸᱠᱚ ᱥᱤ ᱦᱚᱪᱚ ᱜᱮᱭᱟ᱾ ᱚᱱᱛᱮ ᱱᱚᱣᱟ ᱰᱟᱝᱨᱟ ᱱᱟᱦᱮᱞ ᱱᱛᱮ ᱟᱫᱚ ᱠᱤᱪᱷᱩ ᱴᱨᱟᱠᱴᱟᱨ ᱥᱤ ᱦᱚᱪᱚ ᱞᱮᱱᱠᱷᱟᱱ ᱵᱷᱤᱛᱟᱹ ᱠᱚᱫᱚ ᱦᱟᱸᱜ ᱴᱷᱤᱠ ᱢᱚᱛᱚ ᱵᱟᱠᱚ ᱟᱹᱪᱩᱨ ᱫᱟᱲᱮᱭᱟᱜᱼᱟ ᱠᱚ᱾ ᱟᱫᱚ ᱚᱱᱟ ᱠᱚ ᱰᱟᱝᱨᱟ ᱱᱟᱦᱮᱞ ᱠᱚᱛᱮ ᱦᱚᱸ ᱥᱤ ᱦᱚᱪᱚ ᱦᱩᱭᱩᱜᱼᱟ ᱚᱱᱠᱟ ᱧᱟᱢᱚᱜ ᱠᱷᱟᱱ ᱢᱮᱱᱠᱷᱟᱱ ᱟᱞᱮᱭᱟᱜ ᱦᱚᱸ ᱢᱮᱱᱟᱜ ᱜᱮᱭᱟ, ᱚᱱᱠᱟᱛᱮ ᱦᱚᱪᱚ ᱦᱩᱭᱩᱜᱼᱟ ᱟᱨ ᱵᱟᱝᱠᱷᱟᱱ ᱩᱸ ᱚᱱᱟ ᱠᱩᱲᱤ ᱠᱚᱛᱮ ᱞᱟᱜ ᱠᱚᱸᱰᱟᱨ ᱦᱩᱭᱩᱜᱼᱟ ᱚᱱᱟ ᱫᱷᱟᱨᱮ ᱫᱷᱟᱨᱮ ᱛᱮ᱾
ᱦᱮᱸ
ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ ᱱᱤᱛᱚᱜ ᱢᱟ, ᱟᱨ ᱟᱹᱵᱤᱱ ᱫᱚ ᱪᱮᱫ ᱠᱚᱵᱤᱱ ᱠᱟᱹᱢᱤ ᱵᱟᱲᱟᱭᱮᱫᱟ ᱚᱱᱠᱟ?
ᱠᱟᱹᱢᱤ ᱫᱚ ᱦᱟᱸᱜ ᱟᱹᱞᱤᱧ ᱫᱚ ᱠᱷᱮᱛ ᱠᱚᱫᱚ ᱵᱟᱹᱞᱤᱧ ᱪᱟᱞᱟᱣ ᱟᱠᱟᱱᱟ᱾
ᱦᱩᱸ ᱟᱫᱚ ᱠᱷᱮᱛ ᱠᱚᱨᱮ ᱫᱚ ᱵᱟᱹᱵᱤᱱ ᱠᱟᱹᱢᱤ ᱵᱟᱲᱟ ᱟᱠᱟᱟᱜ ᱵᱤᱱ ᱡᱟᱦᱟᱸ ᱛᱤᱥᱜ?
ᱠᱟᱹᱢᱤ ᱜᱮ ᱯᱨᱚᱛᱤᱵᱟᱨ ᱜᱮ ᱠᱟᱹᱢᱤ ᱦᱩᱭᱩᱜ ᱜᱮᱭᱟ᱾ ᱮᱦᱚᱵ ᱠᱷᱚᱱ ᱢᱩᱪᱟᱹᱫ ᱫᱷᱟᱹᱵᱤᱡ ᱜᱮ ᱟᱫᱚ ᱱᱤᱭᱟᱹ ᱵᱟᱨ ᱜᱮ ᱦᱟᱸᱜ ᱦᱟᱯᱮ ᱟᱹᱣᱨᱤ ᱞᱤᱧ ᱟᱬᱜᱚᱱᱟ᱾
ᱦᱮᱸ ᱦᱮᱸ ᱱᱚᱣᱟ ᱠᱟᱹᱢᱤ ᱵᱟᱲᱟᱠᱟᱜ, ᱠᱟᱹᱢᱤ ᱵᱟᱲᱟᱜ ᱜᱮ ᱱᱟᱯᱟᱭ ᱵᱟᱲᱟᱟᱜ ᱜᱮ ᱚᱱᱟ, ᱦᱚᱸ ᱥᱤᱠᱷᱱᱟᱹᱛ ᱫᱚᱨᱠᱟᱨ ᱜᱮᱭᱟ ᱚᱱᱟ ᱠᱟᱹᱢᱤ ᱠᱚᱨᱮ ᱦᱚᱸ ᱵᱷᱚᱵᱤᱥᱥᱚᱛ ᱨᱮ ᱵᱟᱝᱠᱷᱟᱱ ᱦᱟᱸ, ᱦᱚᱨᱚᱵᱚᱵᱚᱨᱚᱜ ᱟᱵᱚᱱ ᱟᱵᱚ ᱠᱚᱜᱮ᱾
ᱦᱳᱭ
ᱦᱮᱸ
ᱱᱚᱣᱟ ᱠᱚᱫᱚ ᱪᱮᱫ ᱫᱚᱦᱚᱚᱠᱟᱜ ᱫᱚ ᱱᱟᱯᱟᱭ ᱜᱮ ᱠᱟᱱᱟ᱾
ᱦᱳᱭ ᱤᱧ ᱞᱟᱹᱭᱫᱟ ᱟᱯᱮ ᱚᱱᱛᱮ ᱫᱚ ᱪᱮᱫ ᱞᱮᱠᱟᱱ ᱚᱱᱟ ᱤᱛᱟᱹ ᱠᱚᱦᱟᱸᱜ ᱠᱚ ᱨᱚᱦᱚᱭ ᱵᱟᱲᱟᱭᱟ?
ᱤᱛᱟᱹ ᱫᱚ ᱡᱚᱛᱚ ᱞᱮᱠᱟᱱ ᱜᱮᱠᱚ ᱨᱚᱦᱚᱭᱟ, ᱟᱫᱚ ᱟᱹᱞᱤᱧ ᱫᱚ ᱦᱟᱸᱜ ᱵᱟᱞᱤᱧ ᱥᱩᱨ ᱵᱟᱲᱟᱣ ᱠᱟᱱᱟ ᱚᱱᱟ ᱠᱩ ᱠᱟᱹᱢᱤ ᱵᱟᱲᱟᱭ ᱥᱚᱢᱚᱭ ᱫᱚ
ᱦᱩᱸ
ᱢᱤᱫ ᱵᱟᱨ ᱞᱤᱧ ᱵᱟᱲᱟᱭᱟ ᱧᱩᱛᱩᱢ ᱛᱮᱫ
ᱵᱟᱝᱟ ᱡᱩᱫᱤ ᱞᱟᱦᱟ ᱠᱚᱨᱮᱵᱤᱱ ᱠᱟᱹᱢᱤ ᱵᱟᱲᱟ ᱟᱠᱟᱫ ᱜᱮᱭᱟ ᱦᱚᱭᱛᱚ ᱩᱸ ᱩᱸ ᱞᱟᱦᱟ ᱠᱚᱨᱮ ᱵᱤᱱ ᱠᱟᱹᱢᱤ ᱵᱟᱲᱟ ᱟᱠᱟᱫ ᱴᱩᱠ ᱴᱟᱠ ᱫᱚ ᱦᱟᱸᱜ ᱵᱤᱱ ᱵᱟᱰᱟᱭ ᱜᱮᱭᱟ ᱦᱟᱸᱜ
ᱦᱳᱭ ᱮᱸᱣ
ᱪᱮᱫ ᱞᱮᱠᱟ ᱤᱛᱟᱹ ᱠᱚ ᱠᱚᱯᱮ ᱨᱚᱦᱚᱭ ᱵᱟᱲᱟᱭ ᱜᱮᱭᱟ?
ᱦᱩᱸ ᱦᱮᱸ ᱟᱞᱮ ᱡᱟᱦᱟᱸᱞᱮ ᱨᱚᱦᱚᱭᱟ ᱟᱞᱮ ᱫᱚ ᱚᱱᱟᱜ ᱢᱤᱛᱟᱞᱤ ᱟᱨ ᱥᱚᱨᱱᱚ ᱚᱱᱟᱠᱤᱱ ᱵᱟᱨᱭᱟ ᱜᱮ
ᱩᱸ
ᱟᱨ ᱟᱫᱚ ᱦᱟᱸᱜ ᱚᱱᱟ ᱠᱚᱫᱚ ᱵᱟᱹᱞᱤᱧ ᱵᱟᱰᱟᱭᱟ ᱡᱮ ᱚᱠᱟᱴᱟᱜ ᱚᱠᱟ ᱞᱮᱠᱟᱱ ᱦᱟᱥᱟᱨᱮ ᱚᱠᱟᱴᱟᱜ ᱤᱭᱟᱹᱭᱟᱭ
ᱦᱩᱸ ᱦᱮᱸ ᱚᱱᱟ ᱢᱟ ᱦᱟᱸᱜ ᱟᱹᱞᱤᱧ ᱦᱚᱸ ᱴᱷᱤᱠ ᱫᱚ ᱵᱟᱹᱞᱤᱧ ᱵᱟᱰᱟᱭᱟ ᱟᱹᱞᱤᱧ ᱚᱠᱟ ᱞᱮᱠᱟᱱᱟᱜ ᱦᱟᱥᱟ ᱪᱮᱫ ᱞᱮᱠᱟᱱ ᱦᱟᱥᱟ ᱨᱮ ᱪᱮᱫ? ᱮᱠᱷᱟᱱ ᱪᱟᱥ ᱦᱩᱭᱩᱜᱼᱟ
ᱦᱮᱸ
ᱟᱫᱚ ᱚᱱᱮ ᱚᱱᱠᱟ ᱦᱟᱸᱜ ᱟᱞᱮ ᱱᱚᱛᱮ ᱫᱚ ᱚᱱᱟ ᱥᱚᱨᱱᱚ ᱠᱚᱦᱚᱸ ᱛᱟᱨᱯᱚᱨᱮ ᱵᱩᱞᱮᱴ ᱠᱚ᱾ ᱛᱟᱨᱯᱚᱨ ᱞᱚᱞᱟᱴ ᱠᱚᱦᱚᱸ ᱦᱟᱸᱜ ᱠᱤᱪᱷᱩ ᱚᱱᱟ ᱫᱤᱥᱩ ᱦᱩᱲᱩ ᱠᱚ ᱢᱮᱱᱟᱜᱼᱟ ᱚᱱᱟ ᱠᱚᱦᱚᱸ᱾ ᱠᱚ ᱪᱟᱥ ᱵᱟᱲᱟᱭ ᱜᱮᱭᱟ᱾
ᱦᱩᱸ
ᱥᱟᱶᱛᱮ ᱚᱱᱟ ᱵᱟᱠᱥᱚ ᱦᱩᱲᱩ ᱠᱚᱦᱚᱸ ᱠᱚ ᱪᱟᱥ ᱜᱮᱭᱟ ᱾ ᱟᱸᱡᱚᱢ ᱵᱟᱲᱟ ᱟᱠᱟᱜ ᱜᱮᱭᱟᱵᱤᱱ ᱥᱮ ᱵᱟᱝᱟ?
ᱵᱟᱸᱞᱤᱧ ᱟᱸᱡᱚᱢ ᱟᱠᱟᱫᱟ, ᱟᱞᱮᱚ ᱫᱚ ᱱᱚᱛᱮ ᱫᱚ ᱚᱱᱟ ᱠᱚᱫᱚ ᱠᱤᱨᱤᱧ ᱠᱟᱛᱮᱫ ᱜᱮᱠᱚ ᱠᱚᱨᱟᱣᱟ᱾
ᱦᱩᱸ᱾ ᱚᱱᱟ ᱡᱟᱦᱟᱸ ᱦᱟᱸᱜ ᱩᱸ ᱯᱟᱭᱥ ᱵᱟᱲᱟᱭᱟᱠᱚ ᱡᱟᱹᱥᱛᱤ ᱡᱟᱦᱟᱸᱱᱟᱜ ᱠᱟᱹᱴᱤᱡ ᱠᱟᱹᱴᱤᱡ ᱪᱟᱣᱞᱮ ᱦᱟᱸᱜ᱾ ᱦᱩᱭᱩᱜ ᱫᱚ᱾ ᱚᱱᱮ ᱚᱱᱟ ᱦᱩᱲᱩ ᱠᱚ ᱪᱟᱥᱟ ᱟᱞᱮ ᱱᱚᱛᱮ ᱫᱚ᱾ ᱟᱫᱚ ᱚᱱᱟ ᱫᱚ ᱦᱟᱸᱜ ᱟᱭᱢᱟ ᱫᱟᱢ ᱜᱮᱭᱟ ᱛᱚ, ᱚᱱᱟ ᱦᱩᱲᱩ ᱫᱚ ᱦᱟᱸᱜ ᱟᱹᱰᱤ ᱫᱟᱢ ᱛᱮᱠᱚ ᱟᱹᱠᱷᱨᱤᱧ ᱵᱟᱲᱟᱭᱟ᱾ ᱚᱱᱟ ᱠᱷᱟᱹᱛᱤᱨ᱾ ᱟᱫᱚ ᱟᱯᱚᱱ ᱛᱮᱫᱚ ᱚᱱᱠᱟ, ᱵᱟᱹᱫᱽ ᱠᱚᱨᱮ ᱚᱱᱠᱟ ᱦᱟᱹᱠᱩ ᱠᱟᱴᱠᱚᱢ ᱠᱚ ᱪᱮᱫ ᱞᱮᱠᱟ ᱠᱚ ᱧᱟᱢᱚᱜ ᱟᱹᱜ ᱵᱟᱲᱟᱜ ᱜᱮᱭᱟ ᱨᱚᱠᱚᱡ ᱠᱚ᱾
ᱦᱟᱹᱠᱩ ᱫᱚ ᱧᱟᱢᱚᱜ ᱜᱮᱭᱟ ᱠᱚ᱾
ᱦᱮᱸ
ᱨᱚᱠᱚᱡ ᱠᱚᱫᱚ ᱩᱱᱟᱹᱜ ᱫᱚ ᱵᱟᱝᱠᱩ, ᱜᱚᱝᱜᱷᱟ
ᱦᱩᱸ
ᱠᱚ ᱧᱟᱢᱚᱜᱼᱟ ᱟᱫᱚ ᱚᱱᱟ ᱦᱚᱸ ᱩᱱᱟᱹᱜ ᱫᱤᱱ ᱞᱮᱠᱟ ᱫᱚ ᱵᱟᱠᱚ ᱧᱟᱢᱚᱜᱼᱟ᱾
ᱟᱪᱪᱷᱟ ᱦᱮᱸ ᱜᱚ ᱜᱟᱞ ᱦᱩᱸ ᱦᱮᱸ ᱞᱟᱹᱭᱵᱤᱱ ᱟᱸᱡᱚᱢ ᱮᱫᱟᱞᱤᱧ᱾
ᱟᱯᱮᱥᱮᱱ ᱠᱚ ᱨᱟᱠᱟᱵ ᱜᱮᱭᱟ, ᱠᱷᱮᱛ ᱠᱚᱨᱮ ᱦᱟᱹᱠᱩ ᱠᱚ᱾
ᱦᱮᱸ ᱱᱚᱣᱟ ᱜᱟᱹᱰᱭᱟᱹ ᱠᱚᱨᱮ ᱠᱷᱚᱱᱟᱜ ᱠᱚ ᱨᱟᱠᱟᱵ ᱵᱟᱲᱟ ᱟᱠᱟᱱ ᱜᱮᱭᱟ᱾ ᱟᱫᱚ ᱱᱤᱛᱚᱜ ᱫᱚ ᱜᱚᱴᱟ ᱨᱮ ᱠᱚ ᱯᱟᱥᱱᱟᱜᱼᱟ ᱦᱟᱸᱜ ᱵᱟᱹᱭ ᱵᱟᱹᱭ ᱛᱮ ᱫᱟᱜ ᱵᱟᱲᱟ ᱞᱮᱠᱷᱟᱱ ᱟᱨᱦᱚᱸ ᱜᱚᱴᱟ ᱠᱚ ᱯᱟᱥᱱᱟᱜᱼᱟ᱾
ᱦᱳᱭ ᱾
ᱟᱨ ᱱᱩᱠᱩ ᱠᱟᱴᱠᱚᱢ ᱠᱚᱫᱚ ᱟᱭᱢᱟ ᱠᱚ ᱧᱟᱢᱚᱜᱼᱟ ᱟᱞᱮ ᱱᱚᱛᱮ ᱫᱚ ᱾ ᱠᱟᱴᱠᱚᱢ ᱟᱨ ᱱᱩᱠᱩ ᱦᱟᱸᱜ ᱡᱟᱦᱟᱸ ᱨᱚᱠᱚᱡ ᱦᱟᱸᱜ ᱩᱱᱠᱩ ᱩᱸ ᱠᱟᱹᱡ ᱠᱟᱹᱡ ᱠᱚ᱾
ᱢᱟᱨᱟᱝ ᱠᱚ᱾
ᱦᱮᱸ ᱢᱟᱨᱟᱝ ᱠᱚᱜᱮ ᱩᱱᱠᱩ ᱠᱮ ᱢᱟᱡᱷᱟᱨᱤ ᱥᱟᱦᱤᱡ ᱨᱚᱠᱚᱡ ᱦᱟᱸᱜ ᱡᱟᱦᱟᱸ᱾ ᱢᱮᱱᱟᱜ ᱠᱚᱣᱟ᱾ ᱵᱟᱹᱫᱽ ᱠᱚᱨᱮ ᱡᱟᱦᱟᱸᱭ ᱨᱚᱠᱚᱡ ᱠᱚᱠᱚ ᱧᱟᱢ ᱵᱟᱲᱟᱜ ᱫᱚ᱾
ᱦᱳᱭ᱾
ᱩᱱᱠᱩ ᱨᱚᱠᱚᱡ ᱠᱚᱫᱚ ᱠᱷᱩᱵᱽ ᱠᱚ ᱧᱟᱢᱚᱜᱼᱟ ᱟᱞᱮ ᱱᱚᱛᱮ ᱫᱚ᱾ ᱟᱨ ᱜᱚᱝᱜᱷᱟ ᱫᱚ ᱩᱱᱟᱹᱜ ᱟᱸᱴ ᱵᱟᱠᱚ ᱧᱟᱢᱚᱜᱼᱟ ᱠᱚ᱾ ᱜᱚᱝᱜᱷᱟ ᱠᱚᱫᱚ ᱚᱱᱟ ᱜᱟᱹᱰᱭᱟᱹ ᱠᱚᱨᱮ ᱜᱮ ᱦᱟᱸᱜ ᱠᱚ ᱧᱟᱢ ᱵᱟᱲᱟᱜᱼᱟ᱾ ᱠᱚ ᱦᱚᱴᱚᱨ ᱦᱩᱭᱩᱜᱼᱟ ᱩᱱᱠᱩ ᱦᱚᱸ ᱟᱹᱰᱤ ᱤᱭᱟᱹ ᱵᱟᱝᱠᱷᱟᱱ ᱫᱚ᱾ ᱟᱞᱦᱚ ᱨᱚᱠᱚᱡ ᱤᱭᱟᱹ ᱨᱚᱠᱚᱡ ᱠᱚ, ᱜᱚᱝᱜᱷᱟ ᱠᱚ ᱟᱨ ᱦᱟᱹᱠᱩ ᱠᱚ ᱱᱮᱛᱟᱨ ᱫᱤᱱ ᱫᱚ ᱚᱱᱠᱟ ᱫᱩᱠ ᱢᱟ ᱵᱟᱲᱟᱭ ᱦᱩᱭᱩᱜ ᱛᱮ᱾ ᱚᱱᱠᱟ ᱩᱛᱩ ᱠᱚᱫᱚ ᱦᱟᱸᱜ ᱥᱚᱢᱚᱥᱭᱟ ᱫᱚ ᱵᱟᱝ ᱦᱩᱭᱩᱜᱼᱟ, ᱱᱚᱛᱮ ᱫᱚ᱾
ᱦᱮᱸ ᱦᱟᱹᱠᱩ ᱠᱷᱮᱛ ᱠᱚᱨᱮᱫ ᱦᱟᱹᱠᱩ ᱨᱠᱚᱡ ᱫᱚ ᱚᱱᱟ ᱡᱟᱦᱟᱸ ᱵᱟᱸᱫᱷ ᱫᱷᱟᱨᱮᱛᱮ ᱡᱟᱦᱟᱸ ᱠᱷᱮᱛ ᱠᱚ ᱧᱟᱢᱚᱜ-ᱟ ᱥᱮ ᱚᱱᱱᱟ ᱠᱷᱮᱛ ᱠᱚᱨᱮ ᱜᱮ ᱴᱷᱤᱠ ᱫᱚᱠᱚ ᱧᱟᱢᱚᱜᱼᱟ᱾ ᱟᱨ ᱚᱱᱟ ᱦᱚᱸ ᱚᱱᱠᱟ ᱵᱮᱥᱤ ᱥᱤ ᱡᱩᱫᱤ ᱫᱟᱜᱟᱭ ᱚᱱᱟ ᱵᱟᱸᱫᱽ ᱠᱚ ᱵᱩᱞᱟᱹᱱ ᱚᱰᱩᱠᱚᱜᱼᱟ᱾
ᱦᱮᱸ
ᱛᱟᱦᱚᱞᱮ ᱠᱷᱟᱱ ᱠᱚ ᱧᱟᱢᱚᱜᱼᱟ ᱵᱟᱠᱷᱟᱱ ᱫᱚ ᱚᱱᱠᱟ ᱨᱟᱠᱟᱵ ᱠᱟᱛᱮᱫ ᱫᱚ ᱵᱟᱠᱚ ᱦᱤᱡᱩᱜ ᱜᱮᱭᱟ ᱾
ᱚ ᱵᱟᱝᱼᱟ ᱟᱞᱮ ᱱᱚᱛᱮ ᱫᱚ ᱧᱮᱞ ᱞᱮᱠᱷᱟᱱ ᱦᱟᱸᱜ ᱚᱱᱟ ᱡᱩᱫᱤ ᱚᱱᱟ ᱥᱤᱛᱩᱝ ᱫᱤᱱ ᱠᱚᱦᱚᱸ ᱡᱟᱦᱟᱸ
ᱦᱮᱸ
ᱡᱟᱦᱟᱸᱭᱴᱟᱜ ᱫᱤᱱ ᱪᱟᱥ ᱠᱚᱦᱚᱸ ᱵᱟᱝ ᱦᱩᱭᱩᱜᱼᱟ ᱩᱱᱫᱤᱱ ᱡᱩᱫᱤ ᱵᱟᱨ-ᱯᱮ ᱫᱤᱱ ᱱᱚᱝᱠᱟᱟᱭ ᱫᱟᱜᱽᱟᱭ ᱥᱮ ᱡᱟᱹᱯᱩᱫᱟᱭ ᱛᱟᱦᱞᱮ ᱠᱷᱟᱱ ᱫᱚ ᱟᱞᱮ ᱱᱚᱛᱮ ᱫᱚ ᱚᱱᱟ ᱵᱟᱹᱫᱽ ᱠᱚᱨᱮ ᱡᱩᱫᱤ ᱫᱟᱜ ᱠᱚ ᱡᱚᱢᱟᱜᱼᱟ ᱛᱟᱦᱚᱞᱮ ᱩᱱᱠᱩ ᱨᱚᱠᱚᱡ ᱦᱚᱸ ᱠᱚ ᱩᱰᱩᱠ ᱟᱞᱮᱫ ᱫᱚ ᱜᱚᱴᱟ ᱵᱟᱹᱫᱽ ᱨᱮᱜᱮ ᱠᱚ ᱩᱰᱩᱠᱚᱜᱼᱟ ᱟᱫᱚ ᱚᱱᱠᱟ ᱯᱟᱸᱡᱟ ᱦᱚᱸ ᱦᱩᱭᱩᱜᱼᱟ ᱾
ᱦᱚᱸ
ᱦᱮᱸ ᱟᱨ ᱱᱩᱠᱩ ᱜᱚᱝᱜᱷᱟ ᱠᱚᱢᱟ ᱜᱚᱴᱟ ᱚᱱᱟ ᱟᱲᱮ ᱾ ᱠᱚᱛᱮ ᱠᱚ ᱦᱮᱞᱠᱟᱜᱼᱟ ᱛᱟᱨᱯᱚᱨᱮ ᱵᱟᱹᱫᱽ ᱠᱚᱨᱮ ᱦᱚᱸᱠᱚ ᱛᱟᱦᱮᱱ ᱜᱮᱭᱟ ᱾ ᱟᱨ ᱟᱯᱮ ᱚᱱᱛᱮ ᱫᱚ ᱟᱨ ᱪᱮᱫ ᱠᱚᱯᱮ ᱪᱟᱥ ᱵᱟᱲᱟᱭ ᱜᱮᱛᱮ ᱚᱱᱠᱟ ᱫᱚ ᱦᱩᱲᱩ ᱵᱟᱫ ᱛᱮ?
ᱦᱩᱲᱩ ᱵᱟᱫ ᱛᱮ ᱫᱚ ᱥᱚᱵᱡᱤ ᱠᱚ ᱦᱚᱸ ᱡᱚᱛᱚ ᱞᱮᱠᱟᱱᱟᱜ ᱜᱮ ᱠᱟᱹᱴᱤᱡ ᱠᱟᱹᱴᱤᱡ ᱫᱚ ᱪᱟᱥ ᱦᱩᱭᱩᱜ ᱜᱮᱭᱟ ᱾ ᱚᱲᱟᱜ ᱡᱚᱢ ᱞᱮᱠᱟ
ᱦᱮᱸ ᱦᱳᱭ ᱚᱲᱟᱜ ᱡᱚᱢ ᱵᱟᱠᱷᱨᱟ ᱦᱚᱸ ᱵᱟᱝ ᱪᱟᱥ ᱵᱟᱲᱟ ᱞᱮᱠᱷᱟᱱ ᱚᱱᱟ ᱦᱚᱸ ᱱᱮᱛᱟᱨ ᱢᱟ ᱟᱭᱢᱟ ᱫᱟᱢ ᱟᱠᱟᱱᱟ ᱱᱮᱛᱟᱨ ᱢᱟ ᱦᱟᱸᱜ ᱥᱚᱵᱡᱤ ᱠᱚᱦ ᱠᱟᱹᱡ ᱫᱟᱢ ᱟᱠᱟᱱᱟ
ᱦᱩᱸ
ᱦᱮᱸ ᱱᱤᱭᱟᱹ ᱥᱚᱢᱚᱭ ᱫᱚ ᱦᱟᱸᱜ ᱚᱱᱟ ᱥᱚᱵᱡᱤ ᱠᱚ ᱦᱚᱲ ᱠᱚᱠᱚ ᱵᱟᱠᱚ ᱦᱚᱨᱟᱜ ᱠᱟᱱ ᱛᱟᱠᱚᱭᱟ ᱛᱚ ᱚᱱᱟ ᱛᱮᱜᱮ ᱫᱟᱢᱟᱜ ᱦᱚᱸ ᱦᱳᱭ ᱛᱚ ᱱᱮᱛᱟᱨ ᱫᱚ
ᱦᱳᱭ ᱵᱟᱡᱟᱨ ᱨᱮ ᱠᱟᱹᱴᱤᱡ ᱠᱟᱹᱴᱤᱡ ᱦᱤᱡᱩᱜᱼᱟ ᱟᱫᱚ ᱚᱱᱠᱟ ᱠᱷᱟᱱ ᱫᱚ ᱟᱹᱰᱤ ᱠᱚ ᱫᱟᱢ ᱠᱮᱫ ᱜᱮ
ᱦᱳᱭ ᱦᱳᱭ ᱟᱯᱮ ᱥᱚᱵᱡᱤ ᱠᱚ ᱯᱮᱪᱟᱥ ᱵᱟᱲᱟᱭ ᱜᱮᱭᱟ ᱥᱮ ᱵᱟᱝ-ᱟ?
ᱦᱮᱸ ᱚᱱᱠᱟ ᱢᱟᱨᱟᱝ ᱫᱚ ᱵᱟᱝᱜᱮ᱾
ᱦᱩᱸ ᱚᱲᱟᱜ ᱠᱚᱨᱮ ᱜᱮ
ᱦᱳᱭ ᱵᱟᱲᱜᱮ ᱠᱚᱨᱮᱜ᱾
ᱟᱨ ᱱᱤᱛᱚᱜ ᱥᱳᱢᱳᱭ ᱫᱚ ᱪᱮᱫ ᱠᱚ ᱢᱮᱱᱟᱜ ᱛᱟᱯᱮᱭ-ᱟ?
ᱦᱩ ᱪᱮᱫ ᱞᱮᱠᱟ ᱪᱚᱝ ᱟᱞᱮ ᱱᱚᱛᱮ ᱱᱮᱛᱟᱨ ᱾
ᱦᱮᱸ
ᱟᱞᱮ ᱱᱮᱛᱟᱨ ᱦᱚᱸ ᱱᱚᱜᱼᱚᱭ ᱵᱤᱨ ᱦᱟᱸᱜ ᱠᱟᱹᱡ ᱞᱮ ᱥᱩᱨ ᱧᱚᱜ ᱜᱮᱭᱟ᱾ ᱟᱫᱚ ᱵᱤᱨ ᱠᱚᱨᱮ ᱱᱚᱣᱟ ᱱᱮᱛᱟᱨᱢᱟ ᱫᱟᱜ ᱫᱤᱱᱦᱟᱜ ᱯᱩᱴᱠᱟᱹ ᱠᱚᱠᱚ ᱩᱰᱩᱠ ᱵᱟᱲᱟᱜᱼᱟ᱾ ᱩᱱᱠᱩ ᱯᱩᱴᱠᱟᱹ ᱠᱚ ᱦᱟᱸᱜ ᱠᱚ ᱦᱟᱞᱟᱝ ᱵᱟᱲᱟ ᱟᱹᱜᱩ ᱠᱚᱣᱟ ᱚᱱᱟ ᱥᱟᱶᱛᱮ ᱚᱱᱟ ᱩᱫ ᱾ ᱠᱚ ᱦᱟᱞᱟᱝ ᱟᱹᱜᱩᱭ ᱜᱮᱭᱟ ᱾ ᱯᱩᱴᱠᱟᱹ ᱠᱚᱵᱤᱱ ᱡᱚᱢ ᱵᱟᱲᱟ ᱟᱠᱟᱫ ᱠᱚᱜᱮᱭᱟ ᱥᱮ ᱵᱟᱝ-ᱟ?
ᱦᱮᱸ ᱡᱚᱢ ᱠᱚᱜᱮᱭᱟᱞᱤᱧ ᱾
ᱦᱮᱸ ᱟᱯᱮ ᱚᱱᱛᱮ ᱠᱚ ᱧᱟᱢᱚᱜ ᱜᱮ ᱛᱮ?
ᱦᱮᱸ ᱧᱟᱢᱚᱜ ᱜᱮᱭᱟ ᱠᱚ ᱚᱱᱟ ᱵᱤᱨ ᱢᱮᱱᱟᱜ ᱟᱛᱚ ᱥᱩᱨ ᱨᱮᱜᱮ᱾ ᱟᱫᱚ ᱚᱸᱰᱮ ᱠᱷᱚᱱ ᱟᱹᱜᱩ ᱵᱟᱲᱟ ᱦᱩᱭ ᱠᱟᱱ ᱜᱮᱭᱟ ᱯᱨᱟᱭ ᱱᱚᱝᱠᱟ᱾ ᱯᱨᱚᱛᱤ ᱵᱚᱪᱷᱚᱨ ᱜᱮ ᱢᱤᱫ ᱫᱷᱟᱣ ᱫᱚ ᱡᱚᱢ ᱦᱩᱭᱩᱜ ᱜᱮᱭᱟ ᱾
ᱟᱨ ᱪᱮᱫ ᱠᱚ ᱧᱟᱢᱚᱜ ᱜᱮᱭᱟ ᱵᱤᱨ ᱠᱚᱨᱮ ᱟᱯᱮ ᱚᱱᱛᱮ ᱫᱚ ᱾
ᱱᱤᱛᱚᱜ ᱫᱤᱱ ᱫᱚ ᱩᱫ ᱯᱩᱴᱠᱟᱹ ᱜᱮᱠᱚ ᱧᱟᱢᱚᱜᱼᱟ ᱾
ᱦᱩᱸ ᱦᱩᱸ
ᱚᱱᱠᱟ ᱡᱚ ᱵᱤᱞᱤ ᱫᱚ ᱵᱟᱹᱱᱩᱜ ᱜᱮᱭᱟ ᱾ ᱚᱱᱟ ᱥᱚᱢᱚᱭ ᱨᱮ ᱛᱟᱨᱚᱰ ᱵᱤᱞᱤᱜᱼᱟ ᱾ ᱛᱟᱨᱚᱰ ᱫᱟᱨᱮ ᱢᱤᱫ ᱵᱟᱨ ᱢᱮᱱᱟᱜᱼᱟ᱾ ᱤᱱᱟᱹᱜᱮ ᱟᱨ ᱚᱱᱟ ᱞᱳᱠ ᱵᱤᱞᱤ ᱾
ᱛᱤᱨᱤᱞ ᱫᱟᱨᱮ ᱠᱚᱫᱚ ᱵᱟᱪᱩᱜ ᱟᱱᱟ ᱟᱯᱮ ᱚᱱᱛᱮ ᱨᱮ ᱾
ᱛᱮᱨᱮᱞ ᱫᱟᱨᱮ ᱫᱚ ᱵᱟᱹᱱᱩᱜᱼᱟ ᱾
ᱚ
ᱦᱚᱭ
ᱟᱞᱮ ᱱᱚᱛᱮ ᱢᱟ ᱛᱤᱨᱤᱞ ᱫᱟᱨᱮ ᱠᱚᱦᱚᱸ ᱢᱮᱱᱟᱜᱼᱟ ᱛᱤᱨᱤᱞ ᱫᱟᱨᱮ ᱠᱚᱦᱚᱸ᱾ ᱦᱩᱸ ᱡᱚᱜ ᱜᱮᱭᱟ ᱾
ᱛᱟᱦᱞᱮ ᱟᱨ ᱟᱞᱮ ᱱᱚᱛᱮ ᱾ ᱟᱯᱮ ᱚᱱᱛᱮ ᱚᱱᱟ ᱵᱩᱱᱩᱢ ᱳᱫ ᱠᱚᱫᱚ ᱩᱰᱩᱠ ᱵᱟᱲᱟᱜ ᱜᱮᱭᱟ ᱥᱮ ᱵᱟᱝ-ᱟ ᱾ ᱵᱩᱱᱩᱢ ᱳᱫ ᱠᱚ ᱵᱟᱞᱤ ᱳᱫ ᱠᱚ ᱾
ᱦᱩᱭ ᱩᱰᱩᱠᱚᱜ ᱜᱮᱭᱟ ᱾
ᱦᱩᱸ ᱟᱞᱮ ᱱᱚᱛᱮ ᱫᱚ ᱚᱱᱟ ᱫᱚ ᱠᱷᱩᱵ ᱡᱟᱹᱥᱛᱤ ᱧᱚᱜ ᱚᱠᱚᱭ ᱠᱚ ᱦᱟᱞᱟᱝ ᱵᱟᱲᱟ ᱞᱮᱠᱷᱟᱱ ᱩᱱᱠᱩ ᱫᱚᱠᱚ ᱥᱳᱲᱮ ᱟᱛᱮᱫ ᱠᱚ ᱡᱚᱢ ᱵᱟᱲᱟᱭ ᱜᱮᱭᱟ ᱾
ᱦᱳᱭ ᱚᱱᱟᱫᱚ ᱥᱳᱲᱮᱭᱟᱠᱚ ᱾
ᱦᱩᱸ
ᱚᱱᱟ ᱫᱚ ᱠᱷᱮᱛ ᱟᱲᱮ ᱠᱚᱨᱮ ᱵᱤᱥᱤ ᱧᱟᱢᱚᱜᱼᱟ ᱥᱮ
ᱚᱱᱟ ᱵᱩᱱᱩᱢ ᱵᱤᱱ ᱧᱮᱞ ᱟᱠᱟᱫ ᱜᱮᱭᱟ ᱦᱮᱸ ᱚᱱᱟ ᱠᱷᱮᱛ ᱟᱲᱮ ᱠᱚᱨᱮ ᱦᱚᱸ ᱵᱩᱱᱩᱢ ᱛᱟᱦᱮᱱ ᱜᱮᱭᱟ ᱚᱱᱟ ᱠᱚᱨᱮ ᱦᱚᱸ ᱩᱰᱩᱠᱚᱜ ᱜᱮᱭᱟ
ᱦᱳᱭ ᱟᱞᱮ ᱫᱚ ᱚᱱᱟᱫᱚ ᱫᱟᱠᱟ ᱩᱫ ᱞᱮ ᱢᱮᱛᱟᱜᱼᱟ ᱾
ᱟᱨ ᱚᱱᱟ ᱡᱮᱞᱮᱧ ᱳᱫ ᱫᱚ ᱧᱟᱢᱚᱜ- ᱟ ᱥᱮ ᱵᱟᱝ ᱟᱯᱮ ᱥᱮᱱ ᱫᱚ ᱾
ᱡᱮᱞᱮᱠᱟ ᱟᱫ ᱵᱚᱞᱛᱮ ᱚᱠᱟ ᱳᱫ ᱢᱟᱜ ᱞᱟᱹᱭ ᱵᱤᱱ ᱥᱮ ᱾
ᱧᱩᱛᱩᱢ ᱜᱮ ᱵᱟᱹᱞᱤᱧ ᱫᱤᱥᱟᱹ ᱫᱟᱲᱮᱭᱟᱜᱼᱟ ᱚᱱᱟ ᱟᱹᱰᱤ ᱥᱟᱸᱜᱮ ᱦᱩᱭᱩᱜ ᱫᱚ ᱟᱨ ᱢᱤᱫ ᱴᱮᱱ ᱰᱮᱨᱟ ᱨᱮᱜᱮ ᱦᱩᱭᱩᱜᱼᱟ ᱞᱟᱹᱭ ᱟᱠᱚ
ᱢᱚᱛᱟᱢ ᱳᱫ
ᱦᱳᱭ ᱢᱚᱛᱟᱢ ᱳᱫ
ᱦᱮᱸ ᱦᱮᱸ ᱚᱱᱟ ᱢᱟ ᱦᱟᱸᱜ ᱢᱤᱫ ᱴᱮᱱ ᱥᱤᱡᱤᱱ ᱚᱱᱩᱥᱟᱨ ᱩᱰᱩᱠᱚᱜᱼᱟ ᱦᱟᱸᱜ ᱟᱨ ᱚᱠᱟ ᱚᱠᱟ ᱚᱱᱟ ᱫᱚ ᱡᱟᱭᱜᱟ ᱚᱱᱩᱥᱟᱨ ᱜᱮ ᱩᱰᱩᱠᱚᱜᱼᱟ ᱦᱟᱸᱜ ᱚᱱᱟ ᱢᱟᱞᱤᱧ ᱟᱸᱡᱚᱢ ᱵᱟᱲᱟ ᱟᱠᱟᱫ ᱠᱚ
ᱦᱮᱸ
ᱚᱠᱟ ᱡᱟᱭᱜᱟ ᱨᱮ ᱦᱟᱸᱜ ᱩᱰᱩᱠᱚᱜᱼᱟ ᱚᱸᱰᱮ ᱫᱚ ᱚᱱᱟ ᱥᱚᱢᱚᱭ ᱨᱮᱜᱮ ᱩᱰᱩᱠᱚᱜᱼᱟ ᱦᱟᱸᱜ ᱞᱟᱹᱭ ᱵᱟᱲᱟᱭᱟ ᱠᱚ ᱜᱚ ᱵᱟᱵᱟ ᱛᱟᱠᱚ ᱜᱮ ᱟᱯᱮ ᱚᱱᱛᱮ ᱫᱚ ᱧᱟᱢᱚᱜ ᱜᱮᱭᱟ
ᱦᱮᱸ ᱧᱟᱢᱚᱜ ᱜᱮᱭᱟ ᱟᱫᱚ ᱚᱱᱟ ᱫᱚ ᱞᱟᱹᱭ ᱟᱠᱚ ᱡᱚᱛᱚ ᱦᱚᱲ ᱫᱚ ᱵᱟᱠᱚ ᱧᱟᱢᱟ ᱥᱮ ᱪᱮᱫ
ᱚᱸ
ᱦᱩᱸ
ᱡᱟᱦᱟᱸᱭ ᱚᱱᱠᱟ ᱩᱫ ᱢᱮᱫ ᱡᱟᱦᱟᱸᱭ ᱫᱚ ᱦᱮᱣᱟᱣ ᱠᱟᱱᱟᱭ ᱯᱟᱸᱡᱟ ᱨᱮᱭᱟᱜ ᱤᱭᱟᱹ ᱠᱚ ᱵᱩᱡᱷᱟᱹᱣ ᱴᱷᱤᱠ ᱠᱟᱫᱟᱭ ᱟᱨᱠᱤ
ᱦᱩᱸ ᱦᱩᱸ
ᱚᱱᱮ ᱚᱱᱠᱟᱱ ᱦᱚᱲ ᱜᱮ ᱵᱤᱥᱤ ᱚᱱᱟ ᱫᱚᱠᱚ ᱧᱟᱢᱟ
ᱚᱸ
ᱚᱱᱟ ᱦᱟᱞᱟᱝ ᱨᱮᱭᱟᱜ ᱦᱚᱸ ᱟᱨᱦᱚᱸ ᱫᱚᱢᱮ ᱱᱤᱭᱚᱢ ᱠᱚ ᱢᱮᱱᱟᱜᱼᱟ ᱥᱮ ᱪᱮᱫ ᱪᱮᱫ ᱞᱮᱠᱟ ᱪᱚ ᱩᱱᱟᱹᱜ ᱴᱷᱤᱠ ᱫᱚ ᱵᱟᱹᱞᱤᱧ ᱵᱟᱲᱟᱭᱟ ᱾
ᱚᱸ ᱟᱞᱮ ᱱᱚᱛᱮ ᱫᱚ ᱚᱱᱠᱟ ᱱᱤᱭᱚᱢ ᱟᱛᱮᱫ ᱫᱚ ᱵᱟᱠᱚ ᱦᱟᱞᱟᱝ ᱜᱮᱭᱟ ᱠᱚ ᱾ ᱟᱫᱚ ᱦᱟᱸᱜ ᱡᱟᱦᱟᱸᱭ ᱜᱮ ᱦᱟᱸᱜ ᱚᱱᱠᱟ